ᱦᱮᱞᱳ ᱟᱸᱡᱚᱢ ᱧᱟᱢᱚᱜ ᱠᱟᱱᱟ?
ᱦᱮᱸ ᱟᱸᱡᱚᱢᱚᱜ ᱠᱟᱱᱟ᱾
ᱦᱚᱭ ᱡᱚᱦᱟᱨ ᱜᱮ ᱜᱚᱝᱠᱮ᱾
ᱦᱮᱸ ᱡᱚᱦᱟᱨ ᱜᱮ ᱡᱚᱦᱟᱨ ᱜᱮ ᱡᱚᱦᱟᱨ
ᱦᱚᱭ ᱪᱮᱫᱮ ᱞᱮᱠᱟ ᱦᱮᱱᱟᱜ ᱵᱤᱱᱟ ᱛᱟᱦᱚᱞᱮ?
ᱱᱚᱜ-ᱚᱭ ᱱᱤᱭᱟᱹ ᱫᱚ ᱱᱟᱯᱟᱭ ᱵᱟᱲᱟ ᱜᱮ ᱟᱫᱚ ᱟᱵᱮᱱ ᱫᱚ ᱚᱠᱟ ᱞᱮᱠᱟ?
ᱦᱟᱭ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ ᱾ ᱟᱫᱚ ᱜᱚᱢᱠᱮ ᱛᱟᱦᱚᱞᱮ ᱪᱟᱥ ᱵᱟᱥ ᱠᱚ ᱫᱚ ᱪᱮᱫ ᱞᱮᱠᱟ ᱪᱟᱞᱟᱜ ᱠᱟᱱᱟ ᱟᱵᱤᱱ ᱚᱱᱛᱮ?
ᱦᱮᱸ ᱦᱮᱸᱪᱟᱥ-ᱵᱟᱥ ᱠᱚᱫᱚ ᱱᱤᱭᱟᱹ ᱫᱚ ᱟᱞᱮ ᱫᱚᱞᱮ ᱯᱩᱨᱟᱹᱣ ᱥᱟᱹᱫ ᱠᱟᱜ-ᱟ᱾ ᱨᱟ ᱟᱯᱮ ᱫᱤᱥᱚᱢ ᱠᱚᱨᱮᱱ ᱱᱤᱛᱚᱜ ᱠᱚ ᱠᱟᱱᱟ ᱠᱚ᱾ ᱨᱚᱦᱚᱭᱮᱫ ᱜᱮᱤᱭᱟᱹ ᱟᱫᱚ ᱟᱯᱮ ᱚᱱᱛᱮ ᱫᱚ ᱚᱠᱟ ᱞᱮᱠᱟ?
ᱦᱚᱳᱭ ᱜᱚᱢᱠᱮ ᱟᱹᱞᱤᱧ ᱥᱮᱫ ᱢᱟ ᱚᱱᱚᱛᱮ ᱢᱟ ᱱᱚᱜᱼᱚᱭ ᱛᱚ ᱵᱚᱨᱥᱟ ᱢᱟᱱᱮ ᱟᱬᱜᱚ ᱟᱠᱟᱱᱟ᱾ ᱪᱟᱥ ᱵᱟᱥ ᱠᱚ ᱫᱚ ᱚᱱᱠᱟ ᱫᱚ ᱵᱟᱝ ᱦᱩᱭᱩᱜ ᱠᱟᱱᱟ ᱮᱠᱷᱚᱱ ᱫᱚ ᱦᱟᱜ᱾ ᱡᱟᱦᱟᱸ ᱫᱚ ᱱᱚᱜᱼᱚᱭ ᱥᱤ ᱠᱚ ᱮᱦᱚᱵ ᱟᱠᱟᱱᱟ᱾ ᱟᱫᱚ ᱟᱠᱷᱚᱨ ᱠᱚ ᱦᱚᱸ ᱢᱟ ᱜᱤᱰᱤ ᱦᱩᱭ ᱟᱠᱟᱱᱟ ᱢᱤᱫ ᱥᱚᱯᱛᱟ ᱜᱟᱱ ᱵᱠᱤ ᱜᱮᱭᱟ ᱮᱠᱷᱚᱱᱚ᱾ ᱮᱤᱨᱤ ᱦᱟᱨᱟᱜᱼᱟ ᱟᱫᱚ ᱱᱟᱦᱱᱟᱜ ᱢᱤᱫ ᱥᱚᱯᱛᱟᱦ ᱜᱟᱱ ᱯᱚᱨᱮ ᱱᱟᱦᱟᱜ ᱪᱟᱥ-ᱵᱟᱥ ᱠᱚ ᱫᱚ ᱮᱦᱚᱵᱚᱜᱼᱟ᱾ ᱟᱨ ᱜᱚᱢᱠᱮ ᱛᱟᱦᱚᱞᱮ ᱚᱱᱛᱮ ᱫᱚ ᱤᱭᱟᱹ ᱦᱩᱲᱩ ᱠᱚ ᱫᱚ ᱚᱠᱟ ᱚᱠᱟ ᱦᱳᱲᱳ ᱠᱚ ᱯᱮ ᱨᱚᱦᱚᱭ ᱮᱫᱟ?
ᱟᱞᱮ ᱱᱚᱱᱛᱮ ᱦᱳᱨᱳ ᱨᱚᱦᱚᱭ ᱞᱮᱠᱟ ᱫᱚ ᱢᱟᱱᱮ ᱡᱟᱹᱥᱛᱤ ᱠᱟᱭ ᱛᱮ ᱵᱟᱨᱭᱟ ᱦᱩᱲᱩ ᱜᱮᱞᱮ ᱨᱚᱦᱚᱭ-ᱟ ᱡᱟᱹᱥᱛᱤ ᱟᱨ ᱢᱮᱱᱟᱱ ᱛᱮᱱᱟᱜ ᱫᱚ ᱢᱮᱱᱟᱜ ᱠᱟᱜ ᱜᱮᱭᱟ ᱟᱞᱮ ᱥᱩᱯᱨᱚ ᱵᱷᱟᱫ ᱟᱨ ᱥᱚᱨᱱᱚ ᱜᱮ ᱡᱥᱛᱤ ᱞᱮ ᱨᱚᱦ ᱜᱮᱭᱟ ᱥᱩᱫᱩ ᱟᱞᱮ ᱫᱚ ᱵᱟᱝ ᱱᱚᱣᱟ ᱴᱚᱞᱟ ᱯᱟᱲᱟ ᱥᱮ ᱱᱚᱣᱟ ᱥᱩᱨ ᱥᱩᱯᱩᱨ ᱨᱮ ᱡᱟᱦᱟᱸ ᱛᱤᱱᱟᱹᱜ ᱜᱮ ᱢᱮᱱᱟᱜ ᱠᱚᱣᱟ ᱢᱟᱹᱱᱢᱤ ᱡᱟᱹᱥᱛᱤ ᱜᱮ ᱵᱟᱨᱭᱟ ᱦᱩᱲᱩ ᱜᱮ ᱡᱟᱹᱥᱛᱤ ᱠᱚ ᱨᱚᱦᱚᱭᱟ ᱟᱫᱚ ᱚᱱᱟ ᱯᱚᱨᱮ ᱚᱱᱛᱮ ᱱᱟᱜ ᱦᱩᱲᱩ ᱢᱮᱱᱟᱜ ᱟᱠᱟᱫ ᱜᱮᱭᱟ ᱚᱱᱠᱟ ᱜᱮ ᱚᱱᱟᱠᱟ ᱜᱮ ᱦᱮᱸ ᱥᱮ ᱚᱱᱟ ᱠᱚᱫᱚ ᱩᱱᱟᱹ ᱜ ᱵᱟᱝ ᱵᱮᱵᱚᱦᱟᱨ ᱜᱮᱭᱟ᱾
ᱚ ᱟᱪᱪᱷᱟ ᱟᱹᱰᱤ ᱵᱮᱥ ᱟᱞᱮ ᱥᱮᱫᱩ ᱜᱚᱢᱠᱮ ᱡᱟᱦᱟᱸ ᱫᱚᱵᱤᱱ ᱞᱟᱹᱭ ᱠᱮᱫᱟ ᱥᱚᱨᱱᱚ ᱞᱚᱞᱟᱴ ᱠᱚᱢᱟ ᱟᱞᱮᱥᱮᱫ ᱦᱚᱸ ᱪᱟᱥ ᱠᱚ ᱫᱚ ᱦᱚᱭᱚᱜ ᱜᱮᱭᱟ ᱛᱟᱨᱯᱚᱨᱮ ᱵᱩᱞᱤᱮᱴ ᱦᱟᱡᱟᱨ ᱫᱚᱥ ᱥᱩᱱᱱᱚ ᱠᱟᱹᱴᱷᱤ ᱟᱭᱢᱟ ᱟᱭᱢᱟ ᱱᱮᱛᱟᱨ ᱢᱟ ᱰᱮᱵᱷᱞᱚᱯᱢᱮᱱᱴ ᱚᱜ ᱠᱟᱱᱟ ᱟᱨ ᱠᱚᱨᱮ ᱱᱟᱜ ᱧᱩᱛᱩᱢ ᱠᱚ ᱦᱚᱸ ᱟᱨᱚᱸ ᱪᱮᱧᱡᱽ ᱤᱫᱤᱜ ᱠᱟᱱᱟ ᱾
ᱪᱠᱟᱞᱟᱠᱟ ᱨᱮ ᱟᱹᱰᱤ ᱟᱹᱰᱤ ᱟᱹᱰᱤ ᱟᱹᱰᱤ ᱟᱭᱢᱟ ᱟᱭᱢᱟ ᱚᱱᱟᱜ ᱤᱛᱟᱹ ᱠᱚ ᱢᱮᱱᱟᱜ ᱠᱚᱛᱟ ᱡᱟᱦᱟᱸ ᱫᱚ ᱟᱵᱚ ᱡᱩᱫᱤ ᱵᱚᱱ ᱧᱮᱞᱟ ᱞᱟᱦᱟ ᱛᱮ ᱥᱮᱫᱟᱭ ᱮ ᱨᱮ ᱡᱟᱦᱟᱸ ᱞᱮᱠᱟ ᱠᱚ ᱪᱟᱥᱵᱟᱥ ᱜᱮᱭᱟ ᱢᱮᱱᱠᱷᱟᱱ ᱮᱱᱛᱮᱫ ᱱᱟᱦᱟᱜ ᱡᱮ ᱚᱱᱟᱠᱚ ᱚᱱᱠᱟᱱᱟᱜ ᱦᱩᱲᱩ ᱠᱚᱜᱮ ᱵᱟᱝ ᱧᱟᱢᱚᱜ ᱠᱟᱱᱟ ᱱᱮᱛᱟᱨ ᱦᱮᱸ ᱵᱟᱝ
ᱦᱚᱭ ᱦᱚᱭ ᱦᱚᱭ ᱜᱚᱝᱠᱮ ᱛᱟᱦᱚᱞᱮ ᱟᱵᱤᱱ ᱥᱮᱫ ᱫᱚ ᱦᱚᱭᱚᱜ ᱠᱟᱱᱟ ᱥᱟᱨ ᱠᱚ ᱛᱟᱦᱮ ᱪᱮᱫ ᱪᱮᱫ ᱥᱟᱨ ᱵᱤᱱ ᱞᱟᱜᱟᱣᱮᱫᱟ?
ᱟᱨ ᱥᱟᱨ ᱞᱟᱹᱭ ᱞᱮᱠᱟᱱ ᱛᱮᱫᱚ ᱱᱚᱛ ᱫᱚ ᱦᱟᱸᱜ ᱟᱻ ᱡᱟᱦᱟᱸ ᱦᱩᱲᱩ ᱞᱟᱹᱜᱤᱫ ᱫᱚ ᱚᱱᱠᱟ ᱫᱚ ᱥᱮ ᱵᱤᱥ ᱠᱚ ᱟᱨ ᱤᱭᱩᱨᱤᱭᱟ ᱠᱚᱠᱚ ᱱᱤᱛᱚᱜ ᱫᱚᱠᱚ ᱪᱷᱩᱲᱭᱟᱹᱼᱣᱟ ᱤᱭᱟᱹ ᱠᱚᱨᱮ ᱦᱮᱸ ᱥᱮ ᱟᱨ ᱯᱚᱨᱮ ᱠᱚ ᱨᱚᱦᱚᱭ ᱠᱚ ᱮᱦᱚᱵᱟ ᱚᱱᱟ ᱥᱟᱶ ᱛᱮ ᱟᱫᱚ ᱟᱫᱚ ᱠᱚᱫᱚ ᱪᱤᱠᱟᱹᱜ ᱠᱟᱱᱟ ᱟᱞᱮ ᱱᱚᱛᱮ ᱫᱚ ᱟᱫᱚ ᱚᱱᱟ ᱵᱟᱝ ᱠᱟᱛᱮ ᱥᱤᱢ ᱜᱩᱨᱤᱡ ᱟᱸᱡᱚᱢ ᱠᱟᱜ ᱵᱮᱱ ᱥᱤᱢ ᱜᱩᱨᱤᱡ ᱡᱟᱦᱟᱸ ᱫᱚ ᱯᱳᱞᱴᱨᱤ ᱯᱷᱟᱨᱢ ᱨᱮ ᱧᱟᱢᱚᱜ ᱟ ᱥᱮ ᱦᱳᱭ ᱚᱱᱟ ᱠᱚᱨᱮ ᱦᱚᱸ ᱮᱢᱚᱱ ᱯᱚᱨᱤᱢᱟᱱ ᱛᱮ ᱛᱮᱡᱽ ᱢᱮᱱᱟᱜ-ᱟ ᱛᱚ ᱚᱱᱟ ᱦᱚᱸ ᱵᱟᱹᱫᱽ ᱠᱚᱨᱮ ᱠᱚ ᱮᱢᱟᱜ ᱠᱟᱱ ᱜᱮᱭᱟ ᱦᱳᱭ ᱟᱨ ᱚᱱᱟ ᱫᱚ ᱚᱱᱟ ᱤᱭᱟᱹ ᱠᱷᱚᱱᱟᱜ ᱦᱚᱸ ᱵᱤᱥ ᱡᱟᱦᱟᱸ ᱠᱚ ᱤᱭᱟᱹ ᱠᱚ ᱮᱢᱟᱜ ᱠᱟᱱᱟ ᱢᱚᱥᱞᱟ ᱠᱚᱥᱮ ᱚᱱᱟ ᱠᱷᱚᱱᱟᱜ ᱦᱚᱸ ᱠᱤᱱᱛᱩ ᱡᱟᱹᱥᱛᱤ ᱵᱷᱟᱜᱮ ᱠᱟᱹᱢᱤᱭᱟ ᱠᱤᱱᱛᱩ ᱚᱱᱟ ᱤᱭᱟᱹ ᱫᱚ ᱦᱮᱸᱥᱮ ᱥᱤᱢ ᱜᱩᱨᱤᱡ ᱡᱟᱦᱟᱸ ᱠᱚ ᱢᱮᱛᱟᱜ ᱠᱟᱱ
ᱦᱳᱭ ᱦᱳᱭ ᱦᱳᱭ
ᱛᱚ ᱜᱚᱝᱠᱮ ᱟᱯᱮ ᱚᱱᱛᱮ ᱫᱚ
ᱦᱳᱭ ᱜᱚᱝᱠᱮ ᱟᱞᱮ ᱱᱚᱛᱮ ᱦᱚᱸᱡᱟᱦᱟᱸ ᱫᱚ ᱦᱳᱭᱳᱜ ᱠᱟᱱᱟ ᱡᱳᱭᱵᱚᱥᱟᱨᱠ ᱥᱮ ᱠᱷᱟᱫᱽ ᱠᱚ ᱞᱟᱹᱭᱟᱜ ᱠᱟᱱᱟ ᱜᱩᱨᱤᱡ ᱴᱮᱡ ᱟᱨᱠᱤ ᱡᱟᱦᱟᱸ ᱫᱚ ᱴᱟᱥ ᱠᱷᱚᱱ ᱞᱟᱦᱟ ᱡᱟᱦᱟᱸ ᱥᱤ ᱠᱷᱚᱱ ᱞᱟᱦᱟ ᱦᱩᱭᱳᱜ ᱠᱟᱱᱟ ᱠᱚ ᱮᱢᱚᱜ-ᱟ ᱪᱷᱩᱲᱤᱭᱟ ᱠᱚ ᱚᱱᱟ ᱛᱟᱭᱚᱢ ᱦᱩᱭᱩᱜ ᱠᱟᱱᱟ ᱥᱤ ᱛᱟᱭᱚᱢ ᱦᱩᱭᱩᱜ ᱠᱟᱱᱟ ᱡᱟᱦᱟᱸ ᱫᱚ ᱤᱭᱩᱨᱤᱭᱟ ᱪᱷᱟᱵᱤᱥ ᱜᱩᱢᱩᱨ ᱱᱚᱝᱠᱟᱱᱟᱜ ᱟᱭᱢᱟ ᱟᱭᱢᱟ ᱥᱟᱨ ᱠᱚᱠᱚ ᱮᱢ ᱮᱫᱟ ᱟᱫᱚ ᱡᱟᱦᱟᱸ ᱫᱚ ᱦᱳᱲᱳ ᱦᱩᱭ ᱛᱟᱭᱚᱢ ᱱᱟᱱᱟ ᱦᱩᱱᱟᱹᱨ ᱨᱟᱥᱟᱭᱚᱱᱤᱠ ᱵᱤᱥ ᱠᱚᱠᱚ ᱮᱢᱟᱜ ᱠᱟᱱᱟ
ᱟᱪᱪᱷᱟ ᱟᱪᱪᱷᱟ ᱦᱮᱸ ᱚᱱᱟ ᱢᱟ
ᱟᱫᱚ ᱜᱚᱢᱠᱮ ᱛᱟᱦᱚᱞᱮ ᱟᱵᱤᱱ ᱥᱮᱫ ᱫᱚ ᱥᱮᱨᱢᱟᱨᱮ ᱛᱟᱦᱚᱞᱮ ᱛᱤᱱ ᱫᱷᱟᱣ ᱪᱟᱥ ᱦᱩᱭᱩᱜ ᱜᱮᱭᱟ
ᱥᱮᱨᱢᱟ ᱨᱮ ᱱᱚᱛᱮ ᱫᱚ ᱟᱞᱮ ᱦᱚᱸ ᱵᱟᱨ ᱫᱷᱟᱣ ᱜᱮ ᱪᱟᱥ ᱦᱩᱭᱩᱜ ᱜᱮᱭᱟ ᱟᱫᱚ ᱟᱞᱮ ᱚᱱᱛᱮ ᱫᱚ ᱚᱱᱟ ᱫᱟᱜ ᱨᱮᱱᱟᱜ ᱫᱚ ᱥᱚᱢᱚᱥᱟ ᱫᱚ ᱵᱟᱹᱱᱩᱜ ᱟᱛᱚ ᱫᱟᱜ ᱫᱚ ᱦᱟᱸᱜ ᱟᱱᱮᱡ ᱫᱷᱟᱱᱮᱡ ᱢᱮᱱᱟᱜ-ᱟ ᱟᱨ ᱢᱮᱱᱤᱠᱚ ᱢᱮᱱᱟᱜ-ᱟ ᱥᱮᱞᱩ ᱠᱚ ᱢᱮᱱᱟᱜ ᱟᱠᱟᱫᱟ ᱟᱞᱮ ᱱᱚᱛᱮ ᱜᱮ ᱛᱚ ᱤᱱᱟ ᱤᱭᱟᱹᱛᱮ ᱵᱟᱨᱫᱷᱟᱣ ᱜᱮ ᱪᱟᱥ ᱦᱩᱭᱩᱜ ᱜᱮᱭᱟ ᱛᱟᱦᱞᱮ ᱜᱚᱝᱠᱮ ᱟᱯᱮ ᱚᱱᱛᱮ ᱫᱚ
ᱦᱳᱭ ᱜᱚᱝᱠᱮ ᱟᱞᱮ ᱱᱚᱛᱮ ᱦᱚᱸ ᱥᱮᱨᱢᱟ ᱨᱮ ᱵᱟᱨ ᱫᱷᱟᱣ ᱜᱮ ᱪᱟᱥ ᱦᱩᱭᱩᱜ-ᱟ ᱟᱫᱚ ᱫᱷᱚᱨᱚᱱ ᱥᱮᱸᱫᱽᱨᱚᱱ ᱡᱚᱠᱷᱮᱡ ᱫᱚ ᱡᱟᱦᱟᱸ ᱫᱚ ᱢᱤᱱᱤ ᱨᱮᱱᱟᱜ ᱫᱟᱜ ᱠᱚᱛᱮ ᱪᱟᱥ ᱦᱩᱭᱩᱜ-ᱟ ᱟᱨ ᱟᱨ ᱵᱚᱨᱥᱟ ᱡᱚᱠᱷᱚᱱ ᱡᱟᱦᱟᱸ ᱛᱮ ᱥᱮᱨᱢᱟ ᱫᱟᱜ ᱠᱚᱫᱚ ᱪᱟᱥ ᱦᱩᱭᱩᱜ ᱜᱮᱭᱟ ᱟᱫᱚ ᱜᱚᱝᱠᱮ ᱟᱞᱮᱥᱮᱫ ᱢᱟ ᱚᱱᱛᱮ ᱢᱟ ᱥᱚᱵᱽᱡᱤ ᱠᱚ ᱟᱞᱩ ᱠᱚᱦᱚᱸ ᱨᱚᱦᱚᱭ ᱦᱩᱭᱩᱜ ᱜᱮᱭᱟ ᱛᱟᱦᱚᱞᱮ ᱟᱯᱮ ᱥᱮᱫ ᱫᱚ ᱨᱚᱦᱚᱭ ᱦᱩᱭᱩᱜ ᱜᱮᱭᱟ ᱥᱮ ᱵᱟᱝ ᱜᱚᱝᱠᱮ ᱦᱮᱞᱳ
ᱦᱮᱸ ᱜᱚᱢᱠᱮ ᱵᱟᱝ ᱟᱸᱡᱚᱢᱚᱜ ᱠᱟᱱᱟ
ᱦᱳᱭ ᱟᱸᱡᱚᱢᱚᱜ ᱠᱟᱱᱟ ᱜᱚᱝᱠᱮ ᱛᱟᱦᱚᱞᱮ ᱥᱚᱵᱽᱡᱤ ᱠᱚᱫᱚᱯᱮ ᱨᱚᱦᱚᱭ ᱜᱮᱭᱟ ᱥᱮ ᱵᱟᱝ ᱚᱱᱛᱮ ᱫᱚ
ᱦᱮᱸ ᱥᱚᱵᱽᱡᱤ ᱫᱚᱞᱮ ᱨᱚᱦᱚᱭ ᱜᱮᱭᱟ ᱟᱫᱚ ᱟᱞᱮ ᱱᱤᱭᱟᱹ ᱜᱷᱟᱹᱲᱤᱡ ᱫᱚᱞᱮ ᱨᱚᱦᱚᱭ ᱟᱠᱟᱫ ᱜᱮᱭᱟ ᱟᱫᱚ ᱮᱱᱛᱮ ᱢᱟᱱᱮ ᱡᱟᱹᱥᱛᱤ ᱥᱚᱵᱽᱡᱤ ᱦᱚᱞᱮ ᱨᱚᱦᱚᱭ ᱜᱮᱭᱟ ᱟᱞᱮ ᱚᱱᱛᱮ ᱫᱚ ᱢᱟᱱᱮ ᱢᱟᱱᱮ ᱵᱟᱹᱫᱽ ᱫᱚ ᱡᱚᱲᱟ ᱟᱨ ᱡᱚᱲᱟ ᱨᱮᱜᱮᱞᱮ ᱫᱚᱦᱚ ᱠᱟᱜ-ᱟ ᱱᱤᱛᱚᱜ ᱡᱟᱦᱟᱸ ᱞᱮᱠᱟ ᱞᱮ ᱨᱚᱦᱚᱭ ᱟᱠᱟᱜ-ᱟ ᱥᱚᱥᱟ ᱵᱚᱨᱵᱚᱴᱤ ᱦᱮᱸ ᱥᱮ ᱠᱚᱨᱚᱞᱟ ᱡᱷᱤᱸᱜᱟᱹ ᱦᱮᱸ ᱠᱩᱱᱫᱨᱤ ᱮᱢᱟᱱ ᱛᱮᱱᱟᱜ ᱱᱚᱝᱠᱟ ᱟᱨ ᱦᱚᱸ ᱯᱩᱨᱟᱹᱭ ᱟᱲᱟᱜ ᱦᱮᱸᱥᱮ ᱠᱩᱞᱢᱤ ᱟᱲᱟᱜ ᱚᱱᱟ ᱠᱚᱞᱮ ᱨᱚᱦᱚᱭ ᱠᱟᱜ-ᱟ ᱟᱫᱚ ᱟᱫᱚ ᱱᱚᱜ ᱱᱟ ᱠᱚᱦᱚᱸ ᱟᱞᱮ ᱫᱚ ᱵᱟᱡᱟᱨ ᱨᱮᱞᱮ ᱟᱠᱷᱨᱤᱧ ᱜᱮᱭᱟ ᱛᱚ ᱢᱟᱱᱮ ᱤᱫᱤ ᱠᱟᱛᱮᱫ ᱵᱟᱝ ᱨᱮᱦᱚᱸ ᱢᱟᱱᱮ ᱩᱱᱠᱩ ᱦᱤᱡᱩᱜ ᱟᱠᱚ ᱤᱫᱤ ᱠᱚ ᱟᱨ ᱠᱤ ᱟᱨ ᱯᱟᱹᱭᱠᱟᱹᱨᱤ ᱠᱚ ᱤᱫᱤᱭᱟ ᱟᱨ ᱚᱲᱟᱜ ᱠᱷᱚᱱᱟᱜ ᱜᱮ᱾ ᱟᱨ ᱜᱟᱹᱲᱤ ᱛᱮ ᱞᱩᱴ ᱠᱟᱛᱮ ᱠᱚ ᱤᱫᱤᱭᱟ ᱦᱳᱭ᱾ ᱪᱮᱫ ᱪᱟᱣ ᱠᱟᱛᱮᱫ ᱵᱟᱡᱟᱨ ᱨᱮ ᱟᱠᱷᱨᱤᱧ ᱮᱫ ᱛᱟᱦᱮᱱᱟ ᱚᱱᱠᱟ ᱫᱚ ᱵᱟᱝ᱾ ᱛᱟᱦᱚᱞᱮ ᱜᱚᱝᱠᱮ ᱟᱯᱮ ᱚᱱᱛᱮ ᱫᱚ ᱪᱮᱫ ᱠᱚᱯᱮ ᱨᱚᱦᱚᱭ ᱠᱟᱫᱟ ᱟᱯᱮ ᱠᱚᱫᱚ
ᱦᱳᱭ ᱦᱳᱭ ᱟᱞᱮᱥᱮᱫ ᱫᱚ ᱜᱚᱝᱠᱮ ᱱᱚᱝᱠᱟ ᱜᱮ ᱡᱟᱦᱟᱸ ᱫᱚ ᱦᱩᱭᱩᱜ ᱠᱟᱱᱟ ᱥᱚᱥᱟ ᱠᱚ, ᱛᱟᱨᱯᱚᱨ ᱵᱷᱤᱱᱰᱤ ᱠᱚ, ᱠᱚᱨᱞᱟ ᱠᱚ᱾ ᱯᱚᱴᱚᱞ ᱠᱚ ᱴᱚᱢᱮᱴᱳ ᱠᱚ ᱟᱨ ᱦᱚᱸ ᱱᱟᱱᱟᱦᱩᱱᱟᱹᱨ ᱟᱲᱟᱜ ᱠᱚ ᱢᱮᱱᱟᱜᱼᱟ ᱡᱟᱦᱟᱸ ᱫᱚ ᱢᱩᱞᱟᱹ ᱟᱲᱟᱜ, ᱯᱟᱞᱚᱝ ᱟᱲᱟᱜ, ᱟᱭᱢᱟ ᱟᱭᱢᱟ ᱜᱮ ᱡᱟᱦᱟᱸ ᱫᱚ ᱡᱚᱢ ᱚᱲᱟᱜ ᱠᱚ ᱡᱚᱢ ᱥᱩᱢᱩᱝ ᱫᱚ ᱵᱟᱝᱼᱟ ᱟᱨ ᱟᱠᱷᱨᱤᱧ ᱥᱩᱢᱩᱝ ᱦᱚᱸ ᱡᱟᱦᱟᱸ ᱫᱚ ᱦᱩᱭᱩᱜ ᱠᱟᱱᱟ ᱥᱟ. ᱭᱠᱤᱞ ᱠᱚᱛᱮ ᱜᱤᱢ ᱟ. ᱜᱩᱭ ᱛᱮ ᱡᱟᱦᱟᱸ ᱫᱚ ᱢᱟᱨᱠᱮᱴ ᱠᱚᱨᱮ ᱠᱚ ᱯᱟ. ᱭᱠᱟ. ᱨᱤ ᱦᱤᱥᱟᱹᱵ ᱛᱮᱠᱚ ᱮᱢ ᱦᱚᱴᱚ ᱠᱟᱜ-ᱟ ᱟᱨᱠᱤ
ᱟᱪᱷᱟ ᱟᱪᱷᱟ ᱟᱪᱷᱟ, ᱵᱟ ᱟᱞᱮ ᱦᱚᱸ ᱚᱱᱠᱟ ᱞᱟᱹᱜᱤᱫ ᱫᱚ ᱚᱱᱟᱧ ᱡᱟᱦᱟᱸ ᱞᱟᱹᱭ ᱠᱮᱫ ᱞᱮᱠᱟᱤᱧ ᱡᱮ ᱟᱞᱮ ᱫᱚ ᱚᱱᱟ ᱠᱳ ᱜᱤ ᱞᱮ..... ᱥᱩᱫᱷᱩ ᱜᱚᱫ ᱥᱚᱢᱚᱭ ᱡᱟᱹᱥᱛᱤ ᱯᱷᱩᱱᱤᱥ ᱠᱚᱞᱮ ᱞᱟᱜᱟᱣ ᱟᱠᱚᱟᱜᱼᱟ ᱢᱮᱱᱠᱷᱟᱱ ᱟᱫᱚ ᱚᱱᱟ ᱠᱚᱫᱚ ᱚᱸ ᱦᱟᱸ.... ᱠᱟᱛᱮ ᱠᱳᱠᱳ ᱤᱫᱤᱭᱟ ᱦᱮᱸ ᱥᱮ, ᱜᱟᱹᱲᱤ ᱦᱤᱡᱩᱜᱼᱟ ᱜᱟᱹᱲᱤ ᱛᱮᱠᱚ ᱞᱚᱰ-ᱟ ᱟᱞᱮ ᱱᱚᱸᱛᱮ ᱫᱚ᱾ ᱟᱫᱚ ᱯᱩᱭᱥᱟᱹ ᱮᱢ ᱴᱚᱣᱟᱜ ᱠᱚᱣᱟ, ᱜᱟᱹᱰᱤ ᱨᱮᱠᱚ ᱞᱳᱴ ᱠᱮᱜ ᱟ ᱤᱫᱤ ᱠᱮᱫ ᱟᱠᱚ ᱦᱳᱭ᱾ ᱵᱟᱡᱟᱨ ᱫᱚ ᱵᱟᱝ ᱵᱟᱝ ᱞᱟᱜᱟᱜ ᱛᱟᱞᱮᱭᱟ
ᱟᱞᱮᱥᱮᱫ ᱢᱟ ᱟᱫᱚ ᱩᱱᱟᱹᱜ ᱫᱚ ᱩᱱᱟᱹᱜ ᱡᱟᱹᱥᱛᱤ ᱦᱩᱭᱩᱜ ᱨᱮᱦᱚ ᱟᱫᱚ ᱚᱲᱟᱜ ᱦᱚᱲ ᱜᱮ ᱢᱮᱱᱟᱜ ᱠᱳᱣᱟ ᱟᱫᱚ ᱩᱱᱠᱩ ᱩᱱᱠᱩ ᱥᱩᱢᱩᱝ ᱜᱮ ᱜᱚᱫ ᱛᱮᱠᱚ ᱤᱫᱤᱭᱟ ᱟᱫᱚ ᱢᱟᱱᱮ ᱢᱩᱱᱤᱥ ᱫᱚ ᱵᱟᱝ ᱠᱚ ᱞᱟᱜᱟᱣᱟ ᱟᱨᱠᱤ
ᱦᱚᱸ ᱚᱱᱟ ᱢᱟ ᱠᱟᱛᱷᱟ ᱠᱟᱱ ᱜᱮᱭᱟ, ᱟᱫᱚ ᱟᱞᱮ ᱫᱚᱞᱮ ᱪᱟᱥ ᱠᱟᱜᱼᱟ ᱛᱚ ᱢᱟᱱᱮ ᱚᱱᱟ ᱡᱟᱦᱟᱸ ᱠᱚᱧ ᱞᱟᱹᱭ ᱠᱮᱜ-ᱟ ᱚᱱᱟ ᱠᱚ ᱟᱨᱠᱤ ᱟᱫᱚ ᱮᱱᱛᱮᱫ ᱟᱨ ᱡᱩᱫᱤ ᱚᱲᱟᱜ ᱦᱚᱲ ᱨᱮᱦᱚᱸ ᱨᱮᱦᱚᱸ ᱡᱩᱫᱤ ᱟᱢ ᱥᱮᱛᱟᱜ ᱠᱷᱚᱱᱟᱜ ᱵᱷᱳᱨ ᱠᱷᱚᱱᱟᱜ ᱮᱢ ᱞᱟᱜᱟᱜᱼᱟ ᱚᱱᱟ ᱯᱨᱚᱛᱤᱫᱤᱱ ᱜᱚᱫ ᱦᱩᱭᱩᱜ ᱟ ᱥᱮ ᱱᱚᱣᱟ ᱠᱚᱫᱚ ᱟᱫᱚ ᱧᱮᱞ ᱵᱮᱱ ᱦᱚᱭᱛᱚ ᱥᱚᱥᱟ ᱫᱚ ᱟᱨᱚ ᱫᱚᱢᱮ ᱯᱚᱨᱚᱛᱤ ᱫᱤᱱ ᱜᱮ ᱪᱮᱫ ᱞᱮᱠᱟ ᱦᱮᱸᱛᱮᱦᱮᱧ ᱱᱚᱣᱟ ᱫᱷᱟᱨᱮ ᱵᱤᱱ ᱧᱮᱞ ᱠᱮᱫ ᱟ ᱦᱩᱰᱤᱧ ᱜᱮ ᱜᱟᱯᱟ ᱦᱟᱱᱟ ᱫᱷᱟᱨᱮ ᱵᱤᱱ ᱧᱮᱞᱟ ᱢᱟᱨᱟᱝ ᱢᱟᱨᱟᱝ ᱦᱟᱨᱟ ᱟᱠᱟᱱᱟ ᱟᱨ ᱠᱤᱪᱷᱩ ᱫᱤᱱ ᱯᱚᱨᱮ ᱠᱷᱟᱱᱜᱮᱵᱤᱱ‌‌ ᱧᱮᱞᱟ ᱦᱟᱲᱟᱢ ᱮᱱᱟ ᱦᱮᱸᱥᱮ ᱢᱮᱫ ᱨᱮ ᱵᱟᱝ ᱯᱟᱲᱟᱜᱼᱟ᱾
ᱦᱚᱭ ᱦᱚᱭ ᱦᱚᱭ ᱟᱹᱰᱤ ᱵᱮᱥᱮᱢ ᱞᱟᱹᱭ ᱠᱮᱫᱟ ᱜᱚᱢᱠᱮ ᱟᱫᱚ ᱜᱚᱢᱠᱮ ᱱᱚᱜᱼᱚᱭ ᱡᱮ ᱡᱟᱦᱟᱸ ᱧᱮᱞᱚᱜ ᱠᱟᱱᱟ ᱡᱟᱦᱟᱸ ᱫᱚ ᱪᱮᱫ ᱠᱚ ᱞᱟᱹᱭᱟ ᱥᱳᱥᱟᱞ ᱢᱤᱰᱤᱭᱟ. ᱡᱟᱦᱟᱸ ᱫᱚᱵᱚᱱ ᱢᱳᱵᱟᱭᱤᱞ ᱠᱚᱵᱚᱱ ᱜᱷᱟᱴᱟᱭᱮᱫ ᱠᱟᱱᱟ
ᱦᱮᱸ ᱦᱮ ᱦᱮᱸ
ᱟᱫᱚ ᱱᱚᱣᱟ ᱫᱚ ᱠᱷᱟᱨᱟᱯ ᱥᱮ ᱵᱷᱟᱜᱮ ᱤᱫᱤᱜ ᱠᱟᱱᱟ ᱠᱟᱹᱴᱤᱡ ᱮᱢ ᱛᱩᱞᱟᱹ ᱡᱚᱠᱷᱟᱭᱟ ᱡᱟᱦᱟᱸ ᱫᱚ ᱦᱩᱭᱩᱜ ᱠᱟᱱᱟ ᱠᱟᱹᱴᱤᱡ ᱪᱮᱫ ᱞᱮᱠᱟ ᱱᱤᱭᱟᱹ ᱱᱤᱭᱟᱹ ᱵᱮᱵᱚᱦᱟᱨ ᱫᱚ ᱵᱷᱟᱜᱤ ᱥᱮ ᱵᱟᱹᱲᱤᱡ ᱠᱟᱹᱴᱤᱡ ᱮᱢ ᱞᱟᱹᱭᱟ᱾
ᱱᱚᱶᱟ ᱨᱮᱱᱟᱜ ᱵᱷᱟᱹᱜᱤ ᱵᱟᱹᱲᱤᱡ ᱡᱩᱫᱤ ᱵᱚᱱ ᱧᱮᱞᱟ ᱡᱷᱚᱛᱚ ᱡᱤᱱᱤᱥ ᱨᱮᱱᱟᱜ ᱜᱮ ᱵᱷᱟᱜᱮ ᱟᱨ ᱵᱟᱹᱲᱤᱡ ᱡᱤᱱᱤᱥ ᱵᱟᱨ ᱨᱚᱠᱚᱢᱟᱜ ᱢᱮᱥᱟ ᱠᱟᱛᱮᱫ ᱜᱮ ᱱᱚᱣᱟ ᱨᱮᱱᱟᱜ ᱫᱚ ᱵᱳᱭᱥᱤᱥᱴᱚ ᱢᱮᱱᱟᱜᱼᱟ᱾ ᱪᱮᱫ ᱞᱮᱠᱟ ᱡᱩᱫᱤ ᱵᱚᱱ ᱧᱮᱞᱟ ᱵᱷᱟᱜᱮ ᱟᱨ ᱵᱟᱹᱲᱤᱡ ᱫᱚ ᱧᱮᱞ ᱢᱮ ᱢᱳᱵᱟᱭᱤᱞ ᱫᱚ ᱡᱷᱚᱛᱚ ᱨᱚᱠᱚᱢᱟᱜ ᱜᱮ ᱮᱢᱚᱜ ᱟᱭ ᱟᱫᱳ ᱟᱵᱮᱱ ᱴᱷᱮᱱ ᱯᱷᱮᱰ ᱡᱟᱦᱟᱸᱭ ᱢᱳᱵᱟᱭᱤᱞ ᱮ ᱵᱮᱵᱚᱦᱟᱨᱮ ᱠᱟᱱᱟᱭ ᱥᱮ ᱩᱱᱤ ᱢᱟᱹᱱᱢᱤ ᱚᱠᱟ ᱞᱮᱠᱟᱱᱟᱭ ᱩᱱᱤ ᱴᱷᱮᱱ ᱯᱷᱮᱰ᱾ ᱩᱱᱤ ᱡᱩᱫᱤ ᱵᱟᱹᱲᱤᱡ ᱜᱤ ᱥᱮᱜ-ᱮ ᱵᱮᱵᱚᱦᱟᱨᱮ ᱠᱟᱱᱟ ᱛᱟᱦᱚᱞᱮ ᱵᱟᱹᱲᱤᱡᱚᱜᱼᱟ᱾ ᱟᱨ ᱡᱩᱫᱤ ᱵᱷᱟᱹᱜᱤᱭᱟᱜ-ᱮ ᱵᱟᱲᱤᱡᱟ ᱵᱷᱟᱹᱜᱮᱜ-ᱟ ᱪᱮᱫ ᱞᱮᱠᱟ᱾ ᱟᱵᱚ ᱱᱮᱛᱟᱨ ᱵᱚᱱ ᱧᱮᱞ ᱮᱫ ᱠᱟᱱᱟ ᱟᱵᱚ ᱥᱟᱹᱜᱤᱧ ᱨᱮ ᱢᱮᱱᱟᱭᱟ ᱢᱤᱫᱴᱟᱝ ᱦᱚᱲ ᱩᱱᱤ ᱥᱟᱶ ᱟᱵᱚ ᱨᱚᱲ ᱥᱟᱱᱟᱭᱮᱫ ᱵᱚᱱᱟ ᱪᱮᱜ ᱠᱚᱨᱮ ᱢᱤᱫ ᱫᱷᱟᱣ ᱵᱚᱱ ᱠᱚᱞ ᱜᱚᱜ ᱠᱟᱫᱟ ᱩᱱ ᱥᱟᱶ ᱵᱚᱱ ᱨᱚᱲ ᱜᱚᱫ ᱠᱟᱫᱟ ᱨᱚᱲ ᱦᱩᱭᱮᱱ ᱛᱟᱵᱚᱱᱟ ᱵᱟᱝ ᱫᱤᱥᱟᱹ ᱠᱟᱛᱮ ᱨᱮᱦᱚᱸ ᱠᱤᱱᱛᱩ ᱵᱚᱱ ᱨᱚᱲ ᱫᱟᱲᱮᱭᱟᱜ ᱠᱟᱱᱟ ᱚᱱᱟ ᱥᱟᱶᱛᱮ ᱟᱵᱚ ᱦᱚᱭᱛᱳ ᱡᱟᱦᱟᱸ ᱵᱟᱵᱚᱱ ᱵᱩᱡᱷᱟᱹᱣ ᱫᱟᱲᱮᱭᱟᱜ ᱠᱟᱱᱟ ᱟᱪᱪᱷᱟ ᱱᱚᱜ ᱱᱚᱶᱟ ᱡᱟᱭᱜᱟ ᱫᱚ ᱚᱠᱟᱨᱮ ᱢᱮᱱᱟᱜ ᱟᱠᱟᱫᱟ ᱥᱮ ᱱᱚᱣᱟ ᱫᱚ ᱛᱤᱥᱚᱹᱜ ᱦᱩᱭ ᱞᱮᱱᱟ᱾ ᱚᱦᱚ... ᱥᱮ... ᱱᱚᱶᱟ ᱫᱚ ᱚᱱᱟ ᱠᱷᱚᱵᱚᱨ ᱫᱟᱜ ᱮ ᱡᱟᱹᱲᱤ ᱮᱫᱟᱭ ᱛᱟᱦᱚᱞᱮ ᱪᱤᱠᱟᱛᱮ ᱠᱷᱚᱵᱚᱨ ᱮᱧ ᱧᱟᱢᱟ ᱟᱨᱦᱚᱸ ᱫᱟᱜ ᱮ ᱡᱟᱹᱲᱤᱭᱟ ᱥᱮ ᱵᱟ.. ᱮᱱ ᱛᱮ ᱱᱚᱝᱠᱟᱱᱟᱜ ᱛᱚᱛᱷᱚ ᱠᱚᱦᱚᱸ ᱠᱤᱱᱛᱩ ᱢᱳᱵᱟᱭᱤᱞ ᱫᱟᱨᱟᱭ ᱛᱮᱵᱚᱱ ᱧᱟᱢᱮᱫᱼᱟ ᱛᱟᱦᱞᱮ ᱮᱱᱛᱮ ᱱᱚᱰᱮ ᱠᱷᱚᱱᱟᱜ ᱱᱚᱣᱟ ᱜᱮ ᱵᱟᱰᱟᱭ ᱧᱟᱢᱚᱜ ᱠᱟᱱᱟ ᱢᱳᱵᱟᱭᱮᱞ ᱫᱚ ᱠᱤᱱᱛᱩ ᱵᱟᱹᱲᱤᱡ ᱫᱚ ᱵᱟᱭ ᱵᱟᱹᱲᱤᱡᱼᱟ ᱵᱟᱹᱲᱤᱡ ᱟᱵᱚᱱ ᱟᱵᱚ ᱟᱢ ᱡᱟᱦᱟᱸ ᱞᱮᱠᱟᱢ ᱵᱮᱵᱚᱦᱟᱨᱟ ᱚᱱᱠᱟᱜ ᱜᱮ ᱩᱱᱤ ᱫᱚᱭ ᱟᱸ..... ᱦᱮᱣᱟ ᱦᱟᱢ ᱜᱮᱭᱟ ᱦᱮᱸ ᱥᱮ ᱜᱚᱢᱠᱮ
ᱦᱚᱭ ᱜᱚᱝᱠᱮ ᱟᱹᱰᱤ ᱤᱭᱟ. ᱵᱟ. ᱭ ᱤᱭᱟ ᱵᱤᱱ ᱞᱟ. ᱭ ᱠᱮᱫᱟ ᱜᱚᱢᱠᱮ ᱟᱹᱰᱤ ᱦᱮᱸ ᱵᱷᱟᱹᱜᱤ ᱠᱟᱛᱷᱟᱢ ᱞᱟᱹᱭ ᱟᱠᱟᱫᱟ ᱡᱟᱦᱟᱸ ᱫᱚ ᱜᱚᱢᱠᱮ ᱢᱳᱵᱟᱭᱤᱞ ᱫᱚ ᱵᱟᱭ ᱵᱟᱹᱲᱤᱡᱟ ᱠᱟᱨᱚᱱ ᱥᱳᱥᱟᱞ ᱢᱤᱰᱤᱭᱟ ᱫᱚ ᱵᱷᱟᱜᱮ ᱫᱚ ᱵᱷᱟᱜᱤ ᱜᱮᱭᱟ ᱢᱮᱱᱠᱷᱟᱱ ᱟᱵᱚ ᱦᱚᱲ ᱵᱚ ᱵᱟᱹᱲᱤᱡ ᱜᱮᱭᱟ ᱢᱟᱱᱮ ᱟᱵᱚ ᱪᱮᱫᱮᱠᱟ ᱵᱚᱱ ᱠᱟᱹᱢᱤᱭᱟ ᱚᱱᱠ ᱥᱳᱥᱟᱞ ᱢᱤᱰᱤᱭᱟ ᱪᱟᱞᱟᱜᱼᱟ ᱟᱨ ᱥᱳᱥᱟᱞ ᱢᱤᱰᱤᱭᱟ ᱚᱱᱠᱟ ᱫᱤᱥᱟᱹᱜᱼᱟ ᱡᱦᱮᱛᱩ ᱡᱟᱦᱟᱸ ᱡᱟᱦᱟᱸ ᱫᱚ ᱵᱷᱟᱜᱤ ᱫᱤᱠ ᱫᱚ ᱦᱩᱭᱩᱜ ᱠᱟᱱᱟ ᱥᱳᱥᱟᱞ ᱢᱤᱰᱤᱭᱟ ᱨᱮᱱᱟᱜ ᱡᱟᱦᱟᱸᱟᱸ ᱫᱚ ᱦᱩᱭᱩᱜ ᱠᱟᱱᱟ ᱟᱵᱚ ᱞᱟᱦᱟᱛᱮ ᱡᱟᱦᱟᱸ ᱡᱮᱞᱮᱠᱟ ᱚᱯᱞᱟᱭᱤᱱ ᱛᱮ ᱴᱤᱭᱩᱥᱚᱱ ᱠᱚᱵᱚᱱ ᱪᱟᱞᱟᱣ ᱠᱚᱣᱟ ᱥᱮᱵᱚᱱ ᱯᱟᱲᱦᱟᱣ ᱠᱚ ᱱᱮᱛᱟᱨ ᱢᱟ ᱚᱱᱞᱟᱭᱤᱱ ᱠᱞᱟᱥ ᱠᱚ ᱪᱟᱞᱟᱣ ᱠᱟᱱᱟ ᱟᱨᱟᱢᱵᱷᱚ ᱟᱠᱟᱱᱟ ᱠᱤᱵᱟ ᱡᱟᱦᱟᱱᱟᱜ ᱜᱮ ᱜᱮᱫᱚ ᱱᱮᱛᱟᱨ ᱢᱟ ᱵᱟᱝᱵᱚᱱ ᱵᱩᱡᱷᱟᱹᱣ ᱫᱟᱲᱮᱭᱟᱜ ᱨᱮᱦᱚᱸ ᱢᱟ ᱪᱮᱫ ᱡᱩᱫᱤ ᱵᱟᱭ ᱛᱟᱦᱮᱱ ᱢᱟ ᱟᱫᱚ ᱚᱱᱞᱟᱭᱤᱱ ᱨᱮ ᱡᱟᱦᱟᱱᱟᱜ ᱜᱮᱢ ᱡᱟᱦᱟᱸ ᱫᱚ ᱪᱮᱴ ᱡᱤᱵᱤ ᱡᱤᱢᱤᱱᱤ ᱡᱟᱦᱟᱱᱟᱜ ᱜᱮ ᱡᱟᱦᱟᱱᱟᱜ ᱜᱮ ᱠᱥᱮᱱ ᱠᱚᱢ ᱥᱟᱨᱪ ᱠᱮᱢᱟ ᱢᱟᱱᱮ ᱚᱱᱟ ᱠᱚᱛᱮᱢ ᱮᱱᱥᱟᱨ ᱠᱚᱫᱚᱢ ᱧᱟᱢᱟ ᱟᱫᱚ ᱟᱫᱚ ᱩᱱᱟᱹᱜ ᱴᱤᱪᱟᱨ ᱠᱚᱨᱮ ᱫᱚ ᱩᱱᱟᱹᱜ ᱯᱨᱚᱭᱳᱡᱚᱱ ᱫᱚ ᱵᱟᱢ ᱯᱟᱲᱟᱜ ᱠᱟᱱᱟ ᱟᱨᱚ ᱡᱟᱦᱟᱸ ᱫᱚ ᱯᱷᱮᱥᱵᱩᱠ ᱠᱚᱨᱮ ᱡᱟᱦᱟᱸ ᱫᱚ ᱡᱟᱦᱟᱸ ᱥᱮᱫ ᱨᱮᱱᱟᱜ ᱠᱷᱚᱵᱚᱨ ᱜᱮ ᱟᱫᱚ ᱞᱚᱜᱚᱱ ᱧᱚᱜ ᱵᱚᱱ ᱧᱟᱢ ᱮᱫᱟ ᱟᱨ ᱡᱟᱦᱟᱸ ᱫᱚ ᱠᱷᱚᱵᱚᱨ ᱠᱟᱜᱚᱚᱡ ᱵᱚᱱ ᱯᱟᱲᱦᱟᱣ ᱠᱚᱣᱟ ᱞᱟᱦᱟᱛᱮ ᱱᱮᱛᱟᱨ ᱢᱟ ᱠᱚ ᱠᱚ ᱫᱚ ᱵᱟᱵᱚᱱ ᱯᱟᱲᱦᱟᱜ ᱠᱟᱱᱟ ᱟᱨ ᱚᱱᱞᱟᱭᱤᱱ ᱛᱮ ᱠᱷᱚᱵᱚᱨ ᱠᱟᱜᱡᱽ ᱠᱚᱵᱚᱱ ᱫᱤᱥᱟᱹᱭᱮᱫᱟ ᱥᱮ ᱠᱷᱚᱵᱚᱨ ᱠᱚᱵᱚᱱ ᱧᱟᱢ ᱮᱟ ᱚᱱᱟ ᱠᱷᱟᱹᱛᱤᱨᱫᱚ ᱩᱱᱟᱹᱜ ᱯᱟᱲᱦᱟᱣ ᱫᱚ ᱵᱟᱝ ᱦᱩᱭᱩᱜ ᱠᱟᱱᱟ ᱟᱨ ᱡᱟᱦᱟᱸ ᱫᱚ ᱜᱚᱝ ᱤ ᱵᱟᱹᱲᱤᱡ ᱡᱤᱱᱤᱥ ᱫᱚ ᱡᱟᱦᱟᱸ ᱫᱚ ᱦᱩᱭᱩᱜ ᱠᱟᱱᱟ᱾ ᱜᱤᱫᱽᱨᱟᱹ ᱠᱚᱳ ᱦᱩᱭᱩᱜᱳ ᱠᱟᱱᱟ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱢᱳᱵᱟᱭᱤᱞ ᱯᱷᱳᱱ ᱮᱢᱟ ᱠᱚᱣᱟ ᱯᱷᱨᱤ ᱯᱷᱟᱭᱟᱨ ᱜᱮᱢ ᱠᱚ ᱠᱷᱮᱞ ᱮᱟ ᱯᱟᱵᱡᱤ ᱜᱮᱢ ᱠᱚ ᱠᱷᱮᱞ ᱮᱟ ᱟᱫᱚ ᱱᱮᱛᱟᱨ ᱮᱠᱷᱚᱱ ᱡᱮ ᱱᱤᱝᱠ ᱠᱚ ᱠᱷᱮᱞ ᱢᱟ ᱫᱚ ᱡᱮᱦᱮᱛᱩ ᱵᱟᱠᱚ ᱡᱩᱣᱱᱟ ᱠᱟᱱᱟ ᱮᱠᱷᱚᱱᱳ ᱟᱫᱚ ᱦᱩᱭᱩᱜ ᱠᱟᱱᱟ
ᱟᱨ ᱡᱟᱦᱟᱸ ᱫᱚ ᱵᱨᱮᱱ ᱴᱤᱭᱩᱢᱟᱨ ᱠᱷᱚᱱ ᱮᱦᱚᱵ ᱠᱟᱛᱮᱫ ᱠᱮᱱᱥᱟᱨ ᱫᱷᱟᱹᱵᱤᱡ ᱦᱩᱭ ᱫᱟᱲᱮᱭᱟ ᱛᱠᱚᱣᱟ ᱟᱨᱠᱤ
ᱞᱮᱫᱚᱢ ᱥ ᱜᱮ ᱠᱷᱟᱱ ᱦ ᱦᱩᱭᱩᱜ ᱠᱟᱱᱟ ᱵᱟᱝ ᱦᱩᱭᱱᱟ ᱪᱮ ᱵᱟᱝ ᱥᱳᱥᱟᱞ ᱢᱤᱰᱤᱭᱟ ᱨᱮᱜ ᱵᱚᱱ ᱧᱮᱞ ᱮᱫᱟ ᱴᱴᱷᱤᱠ ᱪᱮᱫ ᱪᱤᱠᱟᱹ ᱠᱟᱱᱟ ᱦᱛᱚ ᱢᱤᱫᱴᱟᱝ ᱢᱤᱫᱴᱟᱝ ᱜᱤᱫᱽᱨᱟᱹ ᱮᱱᱜ ᱯᱚᱨᱤᱢᱟᱱ ᱢᱳᱵᱟᱭᱤᱞ ᱧᱮᱞᱮᱫᱟᱭ ᱧᱮᱞ ᱧᱮᱞᱛᱮ ᱦᱚᱭᱛ ᱩᱱᱤ ᱫᱚ ᱢᱮ ᱢᱤᱫᱴᱟᱝ ᱚᱱᱟ ᱢᱟᱭᱤᱱ ᱪᱮ ᱵᱟᱝ ᱵᱭᱟ ᱢᱤᱫᱴᱟᱝ ᱜᱤᱫᱽᱨᱟᱹ ᱫᱚ ᱪᱮᱫ ᱞᱮᱠᱟ? ᱢᱤᱫᱴᱮ ᱥᱟᱫᱟ ᱠᱟᱜᱚᱡᱽ ᱯᱩᱬ ᱠᱟᱜᱚᱡᱽ ᱞᱮᱠᱟ ᱢᱚᱱᱮ ᱫᱚ ᱠᱤᱱᱛᱩ ᱯᱚᱨᱚᱭ ᱯᱚᱨᱚᱭ ᱜᱮ ᱠᱟᱛᱮ ᱦᱮᱸ ᱮᱱᱠᱷᱟᱱ ᱟᱫᱚ ᱩᱱᱤ ᱜᱤᱫᱽᱨᱟᱹ ᱴᱷᱮᱱ ᱚᱠᱟ ᱞᱮᱠᱟᱢ ᱮᱯᱞᱟᱭ ᱟᱠᱟᱱᱟ ᱥᱮ ᱪᱮᱫ ᱞᱮᱠᱟᱢ ᱥᱮᱬᱟᱭᱮ ᱠᱟᱱᱟ ᱩᱱᱤ ᱫᱚ ᱚᱱᱠᱟ ᱜᱮ ᱦᱮᱟᱭ ᱦᱮᱸᱥ ᱵᱟᱝᱜ ᱜᱮ
ᱦᱳᱭ ᱦᱳᱭ ᱦᱳᱭ ᱟᱫᱚ ᱱᱚᱶᱟ ᱫᱚ ᱜᱮ ᱢᱮᱱᱢᱮᱱ ᱫᱚ ᱜᱚᱢᱠᱮ ᱡᱟᱦᱟᱸ ᱫᱚ ᱦᱩᱭᱩᱜ ᱠᱟᱱᱟ᱾ ᱢᱳᱵᱟᱭᱤᱞ ᱡᱚᱠᱷᱚᱱ ᱵᱚᱱ ᱤᱭᱩᱡ ᱮᱫᱟ ᱵᱨᱟᱭᱴᱱᱮᱥ ᱡᱟᱛᱮ ᱵᱚᱱ ᱠᱚᱢᱟᱣ ᱢᱟ ᱠᱚᱢᱟᱣ ᱠᱟᱛᱮᱜ ᱵᱚᱱ ᱧᱮᱞ ᱢᱟ ᱟᱨ ᱡᱟᱦᱟᱸ ᱫᱚ ᱦᱳᱭᱩᱜ ᱠᱟᱱᱟ ᱪᱚᱥᱢᱟ ᱠᱤᱢᱵᱟ ᱡᱟᱦᱱᱟᱜ ᱞᱮᱱᱥ ᱡᱩᱠᱛᱚ ᱡᱟᱦᱱᱟᱜ ᱜᱮ ᱪᱚᱥᱢᱟ ᱦᱚᱨᱚᱜ ᱠᱟᱛᱮ ᱢᱳᱵᱟᱭᱤᱞ ᱵᱚᱱ ᱜᱷᱟᱱᱴᱟᱭ ᱢᱟ ᱟᱨᱠᱤ ᱡᱛᱮ ᱢᱳᱵᱟᱭᱤᱞ ᱢᱮᱫ ᱨᱮᱱᱟᱜ ᱡᱟᱦᱱᱟᱜ ᱢᱟᱱᱮ ᱵᱟᱹᱲᱤᱡ ᱢᱟᱱᱮ ᱡᱟᱦᱱᱟᱜ ᱜᱮ ᱠᱷᱚᱛᱤ ᱠᱚ ᱵᱟᱝ ᱦᱩᱭᱩᱜ ᱢᱟ ᱟᱨᱠᱤ
ᱦᱳᱭ ᱦᱳᱭᱮ ᱱᱚᱶᱟ ᱠᱟᱛᱷᱟ ᱠᱟᱱ ᱜᱮᱭᱟ ᱟᱫᱚ ᱱᱟᱦᱟᱜᱤᱱ ᱟᱫᱚ ᱪᱮᱫ ᱞᱮᱠᱟᱜ ᱠᱟᱱᱟ? ᱢᱳᱵᱟᱭᱤᱞ ᱫᱚ ᱟᱵᱚ ᱜᱟᱨᱡᱮᱱ ᱦᱚᱸ ᱟᱹᱰᱤ ᱵᱚᱱ ᱵᱟᱹᱲᱤᱡᱚᱜᱼᱟ ᱠᱚ ᱵᱚᱱ ᱜᱤᱫᱽᱨᱟᱹ ᱪᱮᱫᱟᱜ ᱵᱟᱝ ᱢᱟ ᱟᱨ ᱢᱤᱫ ᱴᱟᱜ ᱜᱤᱫᱽᱨᱟᱹ ᱨᱟᱜ ᱫᱟᱭ ᱩᱱᱤ ᱢᱳᱵᱟᱭᱤᱞᱮᱢ ᱥᱟᱵ ᱟᱫᱮᱭᱟ ᱢᱤᱫᱴᱮᱱ ᱜᱤᱫᱽᱨᱟᱹ ᱫᱟᱠᱟ ᱵᱟᱭ ᱡᱚᱢ ᱮᱫᱟ ᱩᱱᱤ ᱦᱚᱸ ᱢᱳᱵᱟᱭᱤᱞᱮᱢ ᱥᱟᱵ ᱟᱭ ᱠᱟᱱᱟ ᱮᱱᱛᱮᱫ ᱩᱱᱤ ᱜᱤᱫᱽᱨᱟᱹ ᱫᱚ ᱵᱟᱭ ᱠᱷᱚᱭ ᱟᱠᱟᱫ ᱢᱮᱭᱟ ᱢᱮᱱᱠᱦᱟᱱ ᱟᱢᱜᱮᱢ ᱦᱮᱣᱟᱭᱮ ᱠᱟᱱᱟ ᱟᱪᱷᱟ ᱵᱟᱹᱵᱩ ᱱᱚᱜ-ᱚᱱᱟ ᱥᱟᱵ ᱢᱮ ᱟᱨ ᱫᱟᱠᱟ ᱡᱚᱢ ᱢᱮ ᱛᱟᱦᱚᱞᱮ ᱩᱱᱤ ᱜᱤᱫᱽᱨᱟᱹ ᱫᱚ ᱮ ᱡᱮᱢ ᱦᱮᱣᱟᱣ ᱠᱮᱫᱮᱭᱟ ᱚᱱᱟ ᱫᱚ ᱩᱱᱤ ᱫᱚ ᱢᱤᱫᱴᱟᱝ ᱚᱱᱟ ᱡᱮ ᱢᱤᱫᱴᱟᱝ ᱚᱠᱚᱣᱟᱜ ᱢᱚᱱᱮᱨᱮ ᱪᱷᱟᱯᱟᱣ ᱨᱮ ᱛᱟᱦᱮᱱ ᱛᱟᱭᱟ ᱟᱫᱚ ᱵᱩᱡᱷᱟᱹᱣ ᱟᱪᱪᱷᱟ ᱤᱧᱫᱚ ᱱᱚᱝᱠᱟᱧ ᱨᱟᱜᱟ ᱟᱨ ᱤᱧᱦᱚᱸ ᱱᱚᱝᱠᱟᱱᱟᱜ ᱡᱤᱱᱤᱥ ᱠᱚ ᱮᱢᱟᱹᱧᱟ ᱟᱨᱦᱚᱸ ᱱᱚᱝᱠᱟ ᱞᱟᱸᱫᱟ ᱞᱟᱸᱫᱟᱧ ᱧᱮᱞ ᱡᱚᱝ ᱟ ᱦᱮᱸ ᱚᱱᱠᱟ ᱠᱟᱛᱮ ᱩᱱᱠᱩ ᱫᱚ ᱠᱤᱱᱛᱩ
ᱦᱳᱭ ᱜᱚᱢᱠᱮ ᱟᱹᱰᱤ ᱡᱚᱛᱷᱟ ᱛᱮᱢ ᱞᱟᱹᱭ ᱟᱠᱟᱫᱟ ᱟᱹᱰᱤ ᱵᱮᱥᱮᱢ ᱞᱟᱹᱭ ᱟᱠᱟᱫᱟ ᱜᱚᱢᱠᱮ᱾ ᱟ ᱱᱤᱝᱠᱟᱹ ᱜᱮ ᱦᱩᱭᱩᱜ ᱠᱟᱱᱟ ᱡᱟ ᱛᱮᱦᱮᱧ ᱚᱲᱟᱜ ᱦᱚᱲ ᱠᱚ ᱢᱮᱢᱮᱱ ᱫᱚ ᱡᱟᱛᱮ ᱜᱤᱫᱽᱨᱟᱹ ᱠᱚ ᱢᱳᱵᱟᱭᱤᱞ ᱠᱚ ᱵᱟᱵᱚᱱ ᱮᱢᱟ ᱠᱚ ᱢᱟ
ᱦᱮᱸ ᱦᱮᱸ ᱦᱮᱸ᱾ ᱦᱳᱭ ᱱᱟᱜ ᱠᱷᱟᱱ ᱱᱚᱜᱼᱚᱭ ᱡᱮ ᱢᱤᱫᱴᱟᱝ ᱜᱤᱫᱽᱨᱟᱹ ᱫᱚ ᱟᱢ ᱡᱟᱦᱟᱸ ᱞᱮᱠᱟᱢ ᱦᱮᱣᱟᱣ ᱭᱟ ᱥᱮ ᱵᱟᱝ ᱜᱚᱝᱠᱮ? ᱛᱚ ᱚᱱᱠᱟᱜᱮ ᱜᱮ ᱩᱱᱤ ᱫᱚᱭ ᱯᱟᱹᱠᱟᱹᱟᱭ ᱟᱨ ᱟᱢ ᱡᱚᱫᱤ, ᱟᱸ ᱩᱱᱤ ᱚᱱᱠᱟ ᱟᱸ ᱵᱟᱹᱲᱤᱡᱟᱜ ᱜᱮ ᱥᱮ ᱱᱚᱣᱟ ᱫᱟᱨᱟᱭ ᱛᱮ ᱦᱟᱱᱟᱧ ᱮᱢᱟᱢᱟ ᱦᱟᱱᱟ ᱫᱟᱨᱟᱭᱛᱮ ᱱᱚᱣᱟᱧ ᱮᱢᱟᱢᱟ ᱟᱫᱚ ᱩᱱᱤ ᱫᱚᱭ ᱵᱩᱡᱽ ᱠᱮᱜᱟᱭ᱾ ᱤᱧ ᱫᱚ ᱛᱟᱦᱚᱞᱮ ᱴᱷᱤᱠ ᱜᱮ ᱱᱚᱝᱠᱟᱧ ᱠᱟᱱᱟ ᱠᱚ ᱤᱧ ᱟᱨᱦᱚᱸᱧ ᱨᱟᱜᱟ, ᱟᱨᱚ ᱢᱤᱫᱴᱮᱱ ᱢᱳᱵᱟᱭᱤᱞ ᱠᱚ ᱤᱢᱟᱹᱧᱟ᱾ ᱦᱮᱸ ᱟᱨᱚ ᱧᱮᱞ ᱢᱮ ᱡᱟᱹᱯᱤᱫ ᱦᱚᱹ ᱵᱟᱭ ᱡᱟᱹᱯᱤᱫᱼᱮᱜ ᱚᱱᱟ ᱠᱷᱟᱹᱛᱤᱨᱮᱢ ᱮᱢᱜᱚᱫ ᱟᱭ ᱟᱨ ᱯᱨᱚᱛᱮᱠᱴᱤ ᱡᱤᱱᱤᱥ